ᱡᱚᱦᱟᱨ ᱜᱮ ᱜᱚᱢᱠᱮ
ᱦᱮᱸ ᱡᱚᱦᱟᱨ ᱜᱮ ᱤᱧ ᱥᱮᱫ ᱠᱷᱚᱱ ᱥᱟᱹᱜᱩᱱ ᱥᱮᱛᱟᱜ
ᱦᱳᱭ ᱤᱧ ᱯᱟᱥᱴᱟ ᱥᱮᱱ ᱠᱷᱚᱱ ᱦᱚᱸ ᱥᱟᱹᱜᱩᱱ ᱥᱮᱛᱟᱜᱼᱼ
ᱟᱨ ᱛᱚᱵᱮ ᱥᱮᱛᱟᱜ ᱥᱮᱛᱟᱜ ᱪᱮᱫ ᱠᱚ ᱪᱤᱠᱟ ᱵᱟᱲᱟ ᱦᱩᱭᱩᱜ ᱠᱟᱱᱟ᱾
ᱥᱮᱛᱟᱜ ᱥᱮᱛᱟᱜ ᱚᱱᱠᱟ ᱞᱮᱠᱟ ᱫᱚ ᱪᱮᱫ ᱦᱚᱸ ᱨᱮᱱᱟᱜ ᱠᱟᱹᱢᱤ ᱵᱟᱲᱟ ᱠᱟᱛᱮᱫ ᱢᱟᱱᱮ ᱡᱤᱱᱤᱥ ᱡᱚᱲᱟ ᱠᱚ ᱩᱰᱩᱠ ᱵᱟᱲᱟ ᱠᱟᱛᱮᱫ ᱚᱱᱠᱟᱟᱜ ᱜᱮ ᱦᱚᱨ ᱦᱚᱨᱛᱮ ᱛᱟᱲᱟᱢ ᱵᱟᱲᱟ ᱦᱩᱭᱩᱜ ᱠᱟᱱᱟ ᱱᱟᱥᱮᱱᱟᱜᱼᱼ ᱟᱨ ᱫᱟᱛᱟᱹᱱᱤᱡ ᱠᱚ ᱪᱟᱞᱟᱜ ᱦᱩᱭᱩᱜ ᱠᱟᱱᱟ ᱛᱟᱲᱟᱢ ᱛᱟᱲᱟᱢ ᱛᱮ ᱟᱨᱠᱤ ᱜᱟᱰᱟ ᱥᱮᱱᱼᱼ ᱚᱱᱟ ᱠᱚᱜᱮ ᱟᱨ ᱚᱱᱟ᱾ ᱵᱟᱹᱜᱤ ᱠᱟᱛᱮᱫ ᱮᱴᱟᱜ ᱠᱟᱹᱢᱤ ᱫᱚ ᱵᱟᱹᱱᱩᱜᱼᱟ ᱦᱟᱸᱜ ᱱᱤᱛᱚᱜ ᱫᱚ
ᱪᱷᱟ ᱤᱧᱦ ᱱᱚᱜ ᱚᱭ ᱱᱤᱛᱚᱜ ᱤᱧ ᱫᱟᱹᱛᱟᱹᱱᱤ ᱵᱟᱲᱟᱜ ᱠᱟᱱᱟ ᱦᱟᱸᱜ ᱛᱚ ᱤᱧᱦᱚᱸ ᱜᱟᱰᱟ ᱥᱮᱫ ᱤᱧ ᱦᱮᱡ ᱞᱮᱱᱟ᱾ ᱛᱚ ᱱᱚᱜᱼᱚᱭ ᱨᱚᱯᱚᱲ ᱠᱚ ᱦᱩᱭᱩᱜ ᱠᱟᱱ ᱱᱤᱛᱳᱜ ᱦᱟᱸᱜ
ᱦᱳᱭ ᱦᱳᱭ ᱟᱨ ᱱᱟᱯᱟᱭ ᱵᱟᱲᱟ ᱜᱮᱛᱚ ᱚᱲᱟᱜ ᱠᱚᱨᱮᱼᱼ
ᱦᱮᱸ ᱦᱮᱸ ᱟᱞᱮ ᱦᱚᱸᱞᱮ ᱱᱟᱯᱟᱭ ᱵᱟᱲᱟ ᱜᱮᱭᱟ ᱡᱚᱛᱚ ᱦᱚᱲ ᱜᱮ ᱚᱲᱟᱜ ᱠᱚᱨᱮᱼᱼ ᱟᱨ ᱟᱯᱮ ᱠᱚᱜᱮ ᱦᱟᱸᱜ
ᱦᱮᱸ ᱟᱞᱮ ᱱᱚ ᱱᱤᱛᱚᱜ ᱫᱚ ᱪᱟᱸᱫᱳ ᱵᱚᱸᱜᱟᱣᱜ ᱫᱟᱭᱟ ᱫᱩᱞᱟᱹᱲ ᱛᱮ ᱱᱟᱯᱟᱭ ᱵᱟᱲᱟ ᱜᱮ ᱢᱮᱱᱟᱜ ᱞᱮᱭᱟ ᱟᱫᱚ ᱯᱚᱨᱮᱱᱟᱜ ᱫᱚ ᱢᱮᱱ ᱵᱟᱝ ᱢᱮᱱᱟᱱᱚᱜᱚᱜ ᱠᱟᱱᱟ ᱪᱮᱫ ᱦᱩᱭᱩᱜᱼᱟ ᱱᱤᱛᱚᱜ ᱫᱚ ᱦᱟᱹᱤᱡ ᱛᱮᱫᱚ ᱱᱟᱯᱟᱭ ᱜᱮᱭᱟᱞᱮ᱾
ᱟᱪᱪᱷᱟ ᱟᱪᱪᱷᱟ ᱟᱨ ᱛᱚᱵᱮ ᱪᱮᱫ ᱠᱚ ᱪᱮᱠᱟ ᱵᱟᱲᱟᱟᱭ ᱦᱩᱭᱩᱜ ᱠᱟᱱᱟ᱾ ᱱᱤᱛᱚᱜ ᱢᱟ ᱱᱚᱛᱮ ᱟᱯᱷᱚᱨ ᱨᱮᱱᱟᱜ ᱚᱠᱛᱚ ᱠᱟᱱ ᱦᱩᱲᱩ ᱟᱯᱷᱚᱨ ᱠᱚ᱾ ᱟᱯᱮᱥᱮᱫ ᱦᱩᱲᱩ ᱟᱯᱷᱚᱨᱠᱩ ᱥᱟᱹᱨᱫᱤ ᱵᱟᱲᱟᱭᱱᱟᱠᱚ ᱥᱮ ᱪᱮᱫᱮᱠᱟ᱾
ᱦᱮᱸ ᱟᱞᱮ ᱥᱮᱱ ᱫᱚ ᱦᱩᱲᱩ ᱟᱯᱷᱚᱨ ᱠᱚᱫᱚ ᱥᱟᱹᱨᱫᱤ ᱫᱚ ᱥᱟᱹᱨᱫᱤ ᱵᱮᱲᱟ ᱦᱚᱸᱠᱮᱱ ᱜᱮᱭᱟ ᱟᱫᱚ
ᱦᱮᱸ ᱦᱮᱸ
ᱚᱸ ᱚᱱᱠᱟ ᱡᱚᱛᱚ ᱦᱚᱲ ᱫᱚ ᱥᱟᱱᱟᱢ ᱦᱚᱲ ᱫᱚ ᱵᱟᱠᱚ ᱟᱯᱷᱚᱨ ᱫᱟᱲᱮ ᱟᱠᱟᱫᱼᱟ ᱟᱫᱚ ᱚᱱᱠᱟ ᱦᱟᱸᱜ ᱠᱚᱼᱼ ᱟᱯᱷᱚᱨ ᱵᱟᱲᱟᱭᱮᱫ ᱠᱟᱱ ᱜᱮᱭᱟ ᱥᱟᱹᱨᱫᱤ ᱥᱟᱹᱨᱫᱤᱭᱟᱜᱼᱼ ᱠᱟᱱ ᱜᱮᱭᱟᱠᱚ ᱢᱤᱫ ᱵᱟᱨᱭᱟ ᱢᱮᱱᱟᱜ ᱠᱚᱣᱟ ᱦᱭᱛᱳ ᱵᱟᱝᱠᱚ ᱚᱯᱷᱚᱨ ᱫᱟᱲᱮᱭᱟ᱾ ᱠᱟ ᱟ ᱟᱨ ᱟᱞᱮ ᱥᱮᱱ ᱫᱚ ᱵᱟᱨᱯᱮ ᱯᱩᱱ ᱢᱚᱬᱮ ᱢᱟᱦᱟ ᱞᱟᱦᱟᱭ ᱦᱚᱞᱟ ᱢᱟᱦᱫᱮᱨ ᱠᱷᱚᱱ ᱫᱚ ᱟᱹᱰᱤ ᱡᱟᱹᱥᱛᱤ ᱠᱟᱭ ᱛᱮᱠᱚ ᱥᱟᱱᱟᱢ ᱦᱚᱲᱜᱮ ᱦᱮᱸ
ᱦᱮᱸ ᱦᱮᱸ
ᱟᱨ
ᱟᱞᱮ ᱥᱮᱫ ᱫᱚ ᱱᱚᱜᱼᱚᱭ ᱦᱟᱸᱜ᱾ ᱡᱚᱛᱚ ᱦᱚᱲ ᱞᱟᱜᱽᱵᱷᱟᱜᱽ ᱞᱟᱜᱽᱵᱷᱟᱜᱽ ᱯᱚᱨᱮ ᱢᱟᱱᱮ ᱠᱚ ᱥᱟᱹᱛ ᱵᱟᱲᱟ ᱠᱮᱫᱟ ᱟᱯᱷᱚᱨ ᱠᱚᱫᱚ ᱦᱟᱸᱜ᱾ ᱟᱨ ᱵᱟᱹᱭ ᱵᱟᱹᱭᱛᱮ ᱱᱤᱛᱚᱜ ᱫᱚ ᱡᱟᱱᱟᱢᱚᱜ ᱠᱟᱱᱟ ᱦᱟᱸᱜ ᱮᱱᱛᱜ ᱦᱚᱞᱟ ᱢᱟᱦᱫᱷᱮᱨ ᱜᱮ᱾ ᱡᱟᱹᱥᱛᱤ ᱫᱟᱜ ᱠᱮᱫᱟ ᱱᱚᱛᱮ ᱟᱫᱚ ᱱᱚᱜ-ᱚᱭ ᱫᱟᱜ ᱠᱟᱜ᱾ ᱛᱮ ᱟᱹᱰᱤ ᱢᱚᱸᱡᱽ ᱵᱩᱡᱷᱟᱹᱜ ᱠᱟᱱᱟ ᱱᱚᱛᱮ ᱦᱚᱸ ᱱᱤᱛᱚᱜ ᱵᱟᱨ ᱯᱮ ᱫᱤᱱ ᱞᱟᱦᱟ ᱾ ᱦᱚᱭ ᱦᱤᱥᱤᱫ ᱮᱠᱫᱚᱢ ᱱᱚᱝᱠᱟ᱾ ᱞᱚᱞᱚ ᱜᱮ ᱵᱩᱡᱷᱟᱹᱜ ᱠᱟᱱ ᱛᱟᱦᱮᱱᱟ ᱚᱲᱟᱜ ᱨᱮᱢ ᱛᱟᱦᱮᱸ ᱦᱚᱸ ᱵᱟᱢ ᱛᱟᱦᱮᱸ ᱫᱟᱲᱮᱭᱟᱜᱼᱟ ᱚᱱᱠᱟ ᱟᱹᱭᱠᱟᱹᱜ ᱠᱟᱱ ᱛᱟᱦᱮᱱᱟ᱾ ᱟᱫᱚ ᱫᱟᱜ ᱠᱮᱫ ᱛᱮᱫᱚ ᱟᱹᱰᱤ ᱢᱚᱸᱡ ᱱᱟᱯᱟᱭ ᱜᱮ ᱵᱩᱡᱷᱟᱹᱜ ᱠᱟᱱᱟ ᱟᱨ ᱱᱚᱣᱟ᱾ ᱫᱟᱜ ᱛᱮ ᱦᱩᱲᱩ ᱠᱚᱦᱚᱸᱼᱼ ᱢᱚᱸᱡᱽ ᱛᱮ ᱡᱟᱱᱟᱢᱚᱜᱼᱟ ᱦᱟᱸᱜ᱾
ᱦᱳᱭ ᱦᱳᱭ ᱦᱮᱸ ᱫᱟᱜ ᱡᱟᱹᱲᱤ ᱜᱮᱛᱚ ᱦᱩᱲᱩ ᱫᱚ ᱡᱟᱱᱟᱢᱚᱜᱼᱟ ᱵᱮᱥᱛᱮ ᱟᱨ ᱵᱟᱭ ᱫᱟᱜ ᱡᱟᱹᱲᱤ ᱞᱮᱠᱷᱟᱱ ᱫᱚ ᱵᱟᱝ ᱡᱟᱱᱟᱢᱚᱜᱼᱟ᱾ ᱞᱮ ᱥᱮᱱ ᱦᱚᱸ ᱚᱱᱠᱟᱜᱮ ᱟᱹᱰᱤ ᱥᱤᱛᱩᱝ ᱠᱟᱱᱟ ᱚᱱᱠᱟ ᱡᱚᱠᱷᱚᱱ ᱮ᱾ ᱫᱟᱜ ᱡᱟᱹᱲᱤ ᱛᱚᱠᱷᱚᱱ ᱛᱮ ᱵᱮᱥ ᱵᱷᱟᱹᱜᱮ ᱧᱚᱜ ᱵᱩᱡᱷᱟᱹᱜ ᱠᱟᱱᱟ ᱛᱟᱨᱯᱚᱨᱮᱼᱼ ᱮᱸ ᱥᱤᱛᱩᱝ ᱠᱟᱱᱟ ᱚᱱᱠᱟᱜᱮ ᱯᱚᱨᱮ ᱫᱤᱱ ᱦᱤᱞᱳᱜ ᱠᱷᱚᱱ ᱫᱚ ᱟᱨ ᱚᱱᱠᱟᱜᱮ᱾ ᱮᱸᱻ ᱥᱤᱛᱩᱝ ᱠᱟᱱᱟ ᱟᱹᱰᱤ ᱟᱭᱢᱟ ᱥᱤᱛᱩᱝ ᱠᱟᱱᱟ ᱞᱟᱦᱟᱼᱼ ᱡᱮᱞᱮᱠᱟ ᱡᱷᱟᱮᱸᱴ ᱵᱚᱸᱜᱟ ᱥᱮ ᱵᱟᱹᱭᱥᱟᱹᱠᱷ ᱵᱚᱸᱜᱟ ᱥᱤᱛᱩᱝ ᱠᱟᱱ ᱛᱟᱦᱮᱱᱟ ᱜᱮᱥ ᱜᱚᱨᱚᱢ ᱵᱩᱡᱷᱟᱹᱜ ᱠᱟᱱ ᱛᱟᱦᱮᱱᱟ ᱚᱱᱠᱟ ᱜᱮ᱾ ᱟᱨ ᱚᱱᱟ ᱠᱟᱹᱡ᱾ ᱮᱸᱻ ᱵᱟᱨᱦᱮ ᱠᱚᱨᱮᱱᱟᱜ ᱠᱟᱹᱢᱤ ᱥᱮ ᱚᱱᱠᱟ ᱡᱟᱦᱟᱱᱟᱜ ᱠᱚᱦᱚᱸ ᱵᱟᱝ ᱪᱟᱞᱟᱣ ᱦᱩᱭᱩᱜ ᱠᱟᱱᱟ ᱚᱱᱟ ᱜᱮᱥ ᱜᱚᱨᱚᱢ ᱠᱷᱟᱹᱛᱤᱨᱼᱼ ᱛᱮ ᱟᱹᱰᱤ ᱟᱭᱢᱟ ᱜᱮᱥ ᱜᱚᱨᱚᱢ ᱥᱤᱛᱩᱝ ᱵᱩᱡᱷᱟᱹᱜ ᱠᱟᱱᱟ᱾
ᱟᱨ ᱚᱱᱟ ᱥᱤᱛᱩᱝ ᱠᱚ ᱡᱷᱚᱞᱟ ᱠᱚ ᱞᱟᱜᱟᱣ ᱞᱮᱱᱠᱷᱟᱱ ᱟᱹᱰᱤ ᱟᱭᱢᱟ ᱦᱚᱲᱢᱚ ᱠᱚ᱾ ᱮᱴᱠᱮᱴᱚᱬᱮ ᱦᱩᱭᱩᱜᱼᱟ ᱥᱮ ᱚᱥᱩᱵᱤᱫᱟ ᱦᱩᱭᱩᱜᱼᱟ ᱦᱟᱱᱟ ᱱᱤᱭᱟᱹ ᱟᱫᱚ ᱚᱱᱟ ᱠᱷᱟᱹᱛᱤᱨᱼᱼ ᱠᱷᱟᱹᱛᱤᱨ ᱛᱮ ᱡᱟᱦᱟᱱᱟᱜ ᱠᱚ ᱚᱱᱠᱟ ᱠᱚᱫᱚ ᱦᱮᱸ ᱚᱱᱟ ᱠᱚᱫᱚ ᱵᱟᱝ ᱪᱤᱠᱟᱹᱭ ᱦᱩᱭᱩᱜ ᱠᱟᱱᱟ ᱚᱲᱟᱜ ᱠᱚᱨᱮᱜᱮ ᱟᱨ ᱱᱤᱛᱚᱜ ᱫᱚ ᱱᱚᱜᱼᱚᱭ ᱪᱟᱥ ᱫᱤᱱ ᱦᱟᱸᱜᱼᱼ ᱥᱮᱴᱮᱨᱚᱜ ᱠᱟᱱᱟ ᱟᱨ ᱮᱸᱻ ᱠᱤᱪᱷᱩ ᱫᱤᱱ, ᱫᱤᱱ ᱯᱚᱨᱮ ᱜᱮ ᱦᱟᱸᱜ ᱛᱚ ᱪᱟᱥᱼᱼ ᱮᱦᱚᱵᱚᱜ ᱦᱩᱭᱩᱜᱼᱟ ᱪᱮᱫᱟᱜ ᱫᱟᱜ ᱮᱢ ᱢᱟᱨᱟᱣ ᱚᱱᱟ ᱮᱯᱼᱼ ᱟᱯᱮᱨ ᱟᱯᱷᱚᱨ ᱠᱟᱛᱮ ᱡᱟᱦᱟᱸ ᱡᱟᱱᱟᱢᱚᱜᱼᱟ ᱦᱟᱸᱜ ᱛᱚᱞᱟ ᱠᱚ ᱟᱯᱷᱚᱨ ᱠᱚ ᱚᱱᱟ ᱠᱚ ᱛᱷᱚᱲᱟᱼᱼ ᱭᱚᱸᱜ ᱞᱮᱱ ᱠᱷᱟᱱ ᱜᱮ ᱦᱟᱸᱜ ᱛᱚ᱾ ᱟᱨ ᱫᱟᱜ ᱠᱚ ᱚᱱᱠᱟᱭ ᱟᱬᱜᱚ ᱞᱮᱠᱷᱟᱱ ᱜᱮ ᱢᱟᱨᱟᱝ ᱫᱟᱜ ᱡᱟᱹᱲᱤ ᱠᱚ ᱟᱹᱬᱜᱩ ᱞᱮᱠᱷᱟᱱ ᱜᱮᱛᱚ ᱪᱟᱥᱵᱟᱥ ᱨᱮ ᱦᱟᱸᱜ ᱫᱷᱩᱨᱟᱹᱜ ᱦᱩᱭᱩᱜᱼᱟ᱾
ᱮᱠᱟᱞ ᱮᱠᱟᱞ
ᱟᱫᱚ ᱚᱱᱟ ᱠᱷᱟᱹᱛᱤᱨ ᱛᱮ ᱚᱱᱠᱟ ᱫᱚ ᱵᱟᱝ ᱟᱨ ᱟᱞᱮ ᱥᱮᱫ ᱱᱚᱛᱮᱼᱼ
ᱦᱮᱸ ᱟᱞᱮ ᱠᱚᱸ ᱱᱚᱣᱟ ᱱᱤᱛᱚᱜ ᱫᱚ ᱟᱯᱷᱚᱨ ᱠᱚᱫᱚ ᱡᱚᱛᱚ ᱦᱚᱲ ᱞᱮᱠᱟ ᱠᱚ ᱦᱩᱭ ᱵᱟᱲᱟ ᱠᱮᱫᱟ ᱦᱟᱸᱜ᱾ ᱟᱫᱚ ᱡᱚᱛᱚ ᱦᱚᱲ ᱜᱮ ᱱᱚᱣᱟ ᱛᱟᱹᱜᱤ ᱨᱮ ᱢᱮᱱᱟᱜᱼᱼ ᱵᱚᱞᱮ ᱜᱟᱹᱪᱷᱤ ᱠᱚ ᱚᱱᱮ ᱠᱚ ᱨᱚᱦᱚᱭ ᱟᱠᱟᱟᱜ ᱢᱚᱛᱞᱚᱵ ᱚᱱᱮ ᱠᱚ ᱟᱯᱷᱚᱨ ᱠᱟᱜ ᱚᱱᱟ ᱠᱚ ᱡᱟᱱᱟᱢᱚᱜ ᱦᱟᱸᱜ ᱟᱨ᱾ ᱟᱨ ᱢᱤᱫ ᱫᱷᱟᱣ ᱵᱟᱨ ᱯᱮ ᱥᱚᱯᱛᱟ ᱜᱟᱱ ᱥᱮ ᱥᱚᱯᱛᱟ ᱜᱟᱱᱮ ᱫᱟᱜ ᱞᱮᱠᱷᱟᱱ ᱦᱟᱸᱜ ᱱᱚᱝᱠᱟ᱾ ᱦᱩᱲᱩ ᱨᱚᱦᱚᱭ ᱠᱚ ᱦᱚᱸ ᱠᱚ ᱥᱟᱨᱫᱤᱜᱼᱟ ᱦᱟᱸᱜ ᱟᱨ ᱟᱯᱮ ᱥᱮᱫ ᱫᱚ ᱪᱮᱫ ᱞᱮᱠᱟ? ᱢᱟᱱᱮ ᱱᱚᱝᱠᱟ ᱥᱤ ᱥᱤᱭᱳᱜ ᱠᱚᱫᱚ ᱪᱮᱫ ᱛᱮ ᱠᱟᱱᱟ ᱱᱚᱣᱟ ᱱᱟᱦᱮᱞ ᱛᱮᱜᱮ ᱦᱟᱸᱜ ᱥᱮᱼᱼ ᱴᱮᱠᱴᱚᱨ ᱜᱟᱹᱰᱤ ᱮᱢᱟᱱ ᱢᱟᱹᱥᱤᱱ ᱠᱚᱛᱮ ᱦᱟᱸᱜ?
ᱟᱞᱮ ᱥᱮᱱ ᱫᱚ ᱚᱱᱠᱟ ᱫᱚ ᱢᱟᱱᱮ ᱧᱮᱞᱚᱜᱚᱜ ᱠᱟᱱᱟ ᱡᱮ ᱢᱟᱱᱮ ᱵᱟᱝ ᱡᱚᱛᱚᱜᱮ ᱥᱚᱢᱟᱱ ᱜᱮᱭᱟ᱾ ᱮᱸᱻ ᱟᱫᱚ ᱱᱟᱦᱮᱞ ᱛᱮᱦᱚᱸ ᱠᱚ ᱥᱤ ᱜᱮᱭᱟ ᱟᱭᱢᱟ ᱦᱚᱲ ᱜᱟᱱ᱾ ᱟᱨ ᱟᱭᱢᱟ ᱦᱚᱲ ᱦᱚᱸ ᱚᱱᱠᱟ ᱴᱮᱠᱴᱟᱨ ᱛᱮᱦᱚᱸ ᱠᱚ ᱥᱤᱭᱟ ᱟᱨ ᱠᱤᱪᱷᱩᱼᱼ ᱢᱤᱫ ᱵᱟᱨ ᱦᱚᱲ ᱫᱚ ᱚᱱᱟ ᱱᱤᱡᱮᱨᱟᱜ ᱜᱟᱹᱰᱤ ᱠᱚ ᱱᱤᱡᱮ ᱛᱮᱠᱚ ᱦᱟᱛᱟᱣ ᱠᱟᱜᱼᱟ ᱚᱱᱟ ᱡᱟᱦᱟᱸᱼᱼ ᱠᱟᱹᱴᱤᱡ ᱧᱚᱜ ᱜᱮ ᱦᱟᱸᱜ ᱜᱟᱹᱰᱤ ᱚᱱᱟ ᱯᱟᱣᱟᱨ ᱴᱤᱞᱟᱨ ᱡᱟᱦᱟᱸ ᱠᱚ ᱢᱮᱛᱟᱜ ᱠᱟᱱ ᱫᱚ᱾ ᱚᱱᱮ ᱮᱥᱤ ᱜᱟᱹᱰᱤ᱾
ᱟᱪᱪᱷᱟ ᱟᱪᱪᱷᱟ ᱠᱟᱹᱴᱤᱡ ᱠᱟᱹᱴᱤᱡ ᱢᱟᱱᱮᱼᱼ ᱚᱱᱟ ᱭᱩᱴᱩᱵᱽ ᱨᱮᱧ ᱧᱮᱞ ᱠᱟᱫᱟ ᱦᱟᱸᱜ ᱚᱠᱟ ᱫᱚ ᱛᱤ ᱛᱮ ᱥᱟᱵ ᱠᱟᱛᱮᱫ ᱠᱚ ᱥᱤᱭᱟ᱾
ᱦᱳᱭ ᱦᱳᱭ ᱦᱳᱭ ᱦᱳᱭ ᱦᱳᱭ ᱦᱳᱭ ᱦᱳᱭ ᱦᱮᱸ ᱦᱮᱸ ᱦᱮᱸ ᱦᱮᱸ ᱦᱮᱸ ᱚᱱᱟ ᱪᱟᱠᱷᱟ ᱵᱟᱨᱭᱟ ᱛᱟᱦᱮᱱᱟ ᱟᱨ ᱥᱟᱵᱼᱼ ᱠᱟᱜ ᱠᱚ ᱛᱤᱛᱮ ᱵᱟᱨᱭᱟ ᱦᱮᱸ᱾ ᱦᱮᱸ ᱦᱳᱭ ᱤᱱᱠᱟᱹᱱᱟᱜ ᱦᱮᱸ ᱦᱳᱭ ᱤᱱᱟᱹ ᱠᱚᱦᱚᱸ ᱢᱮᱱᱟᱜ ᱛᱟᱞᱮᱭᱟ ᱦᱳᱭ ᱤᱱᱟᱹ ᱠᱚᱦᱚᱸ ᱦᱟᱛᱟᱣ ᱠᱟᱜ ᱜᱮᱭᱟ ᱠᱚ᱾ ᱡᱟᱹᱥᱛᱤ ᱫᱚ ᱵᱟᱠᱚ ᱦᱟᱛᱟᱣ ᱠᱟᱫ ᱚᱱᱠᱟ ᱵᱟᱨ ᱯᱮ ᱦᱚᱲ ᱠᱚ ᱦᱟᱛᱟᱣ ᱠᱟᱫᱟ ᱟᱫᱚ ᱚᱱᱟ ᱛᱮᱦᱚᱸ ᱠᱚ ᱤᱭᱟᱹ ᱵᱟᱲᱟᱭ ᱜᱮᱭᱟ᱾
ᱦᱩᱸᱻ
ᱩᱸ ᱥᱤ ᱵᱟᱲᱟᱭ ᱜᱮᱭᱟ ᱚᱱᱟ ᱛᱮᱦᱚᱸ ᱟᱨ ᱚᱱᱟ ᱵᱟᱵᱚ ᱚᱱᱟ ᱵᱟᱫ ᱠᱟᱛᱮᱫ ᱚᱱᱟ ᱜᱟᱹᱰᱤ ᱴᱮᱠᱴᱚᱨ ᱜᱟᱰᱤ ᱚᱱᱟ ᱛᱮᱦᱚᱸ ᱠᱚ ᱥᱤ ᱜᱮᱭᱟ ᱟᱨ ᱚᱱᱟ ᱛᱮᱫᱚ ᱮᱠᱴᱩ ᱱᱟᱥᱮᱱᱟᱜ ᱪᱟᱬ ᱧᱚᱜᱚᱜᱼᱟ ᱥᱮ ᱜᱟᱹᱰᱤ ᱛᱮᱫᱚ ᱟᱫᱚ ᱚᱱᱟ ᱡᱮᱢᱚᱱ ᱫᱟᱜ ᱡᱟᱹᱲᱤ ᱦᱚᱭᱛᱚ ᱟᱸᱡᱮᱫᱚᱜᱼᱟ ᱚᱠᱟ ᱠᱚᱨᱮ ᱫᱚ ᱟᱫᱚ ᱚᱱᱟ ᱚᱱᱟ ᱠᱚᱨᱮ ᱫᱚ ᱞᱟᱦᱟ ᱞᱟᱦᱟ ᱨᱚᱦᱚᱭ ᱦᱩᱭᱩᱜᱼᱟ ᱪᱟᱸᱲ ᱜᱮ᱾ ᱟᱫᱚ ᱚᱱᱟ ᱠᱷᱟᱛᱤᱨ ᱛᱮ ᱴᱮᱠᱴᱟᱨ ᱛᱮᱦᱚᱸ ᱠᱚ ᱮᱨ ᱤᱭᱟᱹ ᱜᱚᱫ ᱥᱤ ᱜᱚᱫ ᱥᱮ ᱛᱮᱠᱚ ᱨᱚᱦᱚᱭ ᱦᱚᱫᱟ᱾ ᱟᱨ ᱡᱟᱦᱟᱸ ᱠᱚᱨᱮ ᱫᱟᱜ ᱡᱟᱲᱤ ᱵᱟᱝ ᱫᱟᱜ ᱵᱟᱝ ᱟᱸᱡᱮᱫᱚᱜᱼᱟ ᱥᱮ ᱮᱠᱴᱩ ᱤᱭᱟᱹ ᱧᱚᱜ ᱡᱟᱭᱜᱟ ᱠᱟᱱᱟ ᱡᱟᱦᱟᱸ ᱥᱚᱛᱟᱞ ᱠᱚ ᱢᱮᱛᱟᱜᱼᱟ ᱥᱮ ᱵᱟᱹᱭᱦᱟᱹᱲ ᱧᱚᱜ᱾ ᱚᱱᱟ ᱠᱚᱨᱮᱜ ᱫᱚ ᱦᱚᱭᱛᱚ ᱱᱟᱦᱮᱞ ᱛᱮ ᱠᱚᱢ ᱠᱚᱢ ᱛᱮ ᱵᱟᱹᱭ ᱵᱟᱹᱭ ᱛᱮᱠᱚ ᱥᱤ ᱡᱟᱣᱨᱟᱭᱟ ᱥᱮ ᱥᱤ ᱵᱟᱹᱭ ᱛᱮᱠᱚ ᱥᱤᱭᱟ ᱴᱷᱤᱠᱟᱹᱱ ᱜᱮᱭᱟ, ᱟᱨ ᱚᱱᱟ ᱜᱷᱩᱴᱩ ᱜᱷᱩᱴᱩ ᱛᱮᱫᱚ ᱚᱱᱟ ᱟᱪᱟᱬᱟᱠᱚ ᱢᱟᱱᱮ ᱥᱚᱢᱟᱱ ᱜᱮ ᱡᱚᱛᱚ ᱜᱮ ᱴᱮᱠᱴᱟᱨ ᱦᱚᱸ ᱚᱱᱠᱟ ᱜᱮ ᱟᱨ ᱱᱟᱦᱮᱞ ᱠᱚᱛᱮ ᱦᱚᱸᱠᱚ ᱠᱚ ᱥᱤ ᱚᱪᱚᱭ ᱜᱮᱭᱟ, ᱟᱫᱚ ᱡᱟᱹᱥ ᱛᱤ ᱚᱱᱟ ᱠᱷᱚᱱ ᱦᱚᱸ ᱡᱟᱹᱥᱛᱤ ᱧᱮᱞᱚᱜ ᱠᱟᱱᱟ ᱛᱮᱦᱤᱧ ᱜᱟᱯᱟ ᱫᱚ ᱢᱟᱱᱮ ᱱᱟᱦᱮᱞ ᱫᱚᱠᱚ ᱠᱚᱢ ᱤᱫᱤᱭᱮᱜ ᱠᱟᱱᱟ ᱵᱟᱹᱭ ᱵᱟᱹᱭ
ᱮᱠᱟᱞ ᱮᱠᱟᱞ ᱦᱩᱸ ᱦᱩᱸ, ᱦᱮᱸ ᱱᱚᱱᱛᱮ ᱦᱚᱸ ᱱᱚᱝᱠᱟ ᱧᱮᱞᱚᱜ ᱠᱟᱱᱟ ᱦᱟᱸᱜ, ᱡᱮ ᱱᱟᱦᱮᱞ ᱫᱚ ᱟᱹᱰᱤ ᱢᱤᱫ ᱵᱟᱨ ᱦᱚᱲ ᱴᱷᱮᱡ ᱜᱮᱢ ᱧᱮᱞ ᱧᱟᱢᱟ ᱦᱟᱸᱜ᱾ ᱟᱨ ᱡᱟᱹᱥᱛᱤ ᱧᱤᱛᱚᱜ ᱫᱚ ᱱᱚᱣᱟ ᱴᱨᱮᱠᱴᱚᱨ ᱮᱢᱟᱱ ᱛᱮᱜᱮ ᱠᱚ ᱥᱤᱭᱫᱟ᱾ ᱮᱱᱛᱮᱫ ᱱᱚᱣᱟ ᱴᱮᱠᱴᱚᱨ ᱛᱮᱫᱚ ᱩᱥᱟᱹᱨᱟ ᱦᱚᱸ ᱥᱤᱜᱼᱟ ᱟᱨ ᱢᱚᱡᱽ ᱛᱮ ᱞᱟᱹᱦᱩᱫᱚᱜ ᱠᱟᱱᱟ ᱦᱟᱸᱜ᱾ ᱟᱨ ᱚᱱᱟ ᱱᱟᱦᱮᱞ ᱛᱮᱫᱚ ᱛᱮᱫ ᱯᱟᱭᱥᱟ ᱢᱟ ᱮᱠᱷᱤ ᱜᱮ ᱮᱴᱟᱜ ᱦᱚᱲ ᱴᱮᱢ ᱥᱤ ᱩᱪᱩᱭ ᱠᱷᱟᱡ ᱢᱟ ᱞᱟᱜᱟᱜ ᱟᱨ ᱦᱟᱨᱚᱱ ᱜᱮᱭᱟ ᱟᱯᱱᱟᱨ ᱛᱮᱢ ᱥᱤ ᱠᱷᱟᱡ ᱫᱚ, ᱢᱮᱦᱱᱚᱛ ᱢᱮᱱᱟᱜᱼᱟ ᱟᱰᱤ ᱡᱟᱹᱥᱛᱤ᱾
ᱦᱳᱭ ᱦᱳᱭ᱾
ᱟᱫᱚ ᱵᱟᱹᱭ ᱵᱟᱹᱭᱛᱮ ᱦᱟᱸᱜ ᱮᱢ ᱢᱮᱱ ᱫᱟᱲᱮᱜᱼᱟ ᱟᱨ ᱵᱟᱨ ᱯᱮ ᱥᱮᱨᱢᱟ ᱥᱮ ᱵᱟᱨ ᱯᱮ ᱥᱮᱨᱢᱟ ᱫᱚ ᱵᱟᱝ ᱟᱨ ᱢᱮ ᱫᱚᱥ ᱥᱮᱨᱢᱟ ᱵᱟᱫᱽ ᱜᱮ ᱦᱟᱸᱜ ᱱᱚᱝᱠᱟ ᱱᱚᱣᱟ ᱱᱟᱦᱮᱞ ᱠᱚᱫᱚ ᱯᱟᱥᱮᱜ ᱟᱫ ᱪᱟᱵᱟᱜᱼᱟ ᱦᱟᱸᱜ᱾
ᱦᱳᱭ ᱦᱳᱭ ᱦᱳᱭ, ᱦᱳᱭ᱾ ᱢᱟᱱᱮ ᱯᱚᱨᱮᱨ ᱡᱟᱦᱟᱸ ᱯᱤᱲᱦᱤ ᱩᱱᱠᱩ ᱛᱮᱫᱚ ᱦᱟᱸᱜ ᱱᱟᱦᱮᱞ ᱠᱚᱫᱚ ᱦᱟᱸᱜ ᱚᱱᱠᱟ ᱫᱚ ᱦᱟᱸᱜ ᱵᱟᱝᱠᱚ ᱵᱮᱵᱚᱦᱟᱨᱟ ᱦᱟᱸᱜ ᱚᱱᱟ ᱠᱚᱫᱚ ᱦᱟᱸᱜ ᱚᱱᱟ ᱴᱮᱠᱴᱟᱨ ᱜᱟᱹᱰᱤ ᱠᱚ ᱚᱱᱟ ᱠᱚᱛᱮ ᱜᱮᱠᱚ ᱥᱤ ᱵᱟᱲᱟᱭᱟ ᱟᱫᱚ ᱱᱚᱝᱠᱟ ᱜᱮ ᱱᱮ ᱛᱟᱨ ᱫᱚ ᱡᱚᱛᱚ ᱦᱚᱲ ᱛᱮᱠᱚ ᱢᱟᱱᱮ ᱮᱠᱴᱩ ᱢᱟᱱᱮ ᱡᱟᱦᱟᱸ ᱠᱚᱢ ᱠᱷᱟᱹᱴᱟᱹᱞᱤ ᱛᱮ ᱥᱮ ᱪᱟᱸᱲ ᱧᱚᱜ ᱦᱩᱭᱩᱜᱼᱟ ᱚᱱᱠᱟ ᱜᱮ ᱡᱚᱛᱚ ᱦᱚᱲ ᱠᱚ ᱪᱟᱹᱭ ᱠᱟᱱᱟ, ᱮᱸ ᱥᱟᱱᱟᱢ ᱦᱚᱲ ᱜᱮ᱾ ᱟᱫᱚ ᱚᱱᱟ ᱠᱟᱹᱪᱛᱮ ᱢᱟᱱᱮ ᱜᱟᱹᱰᱤ ᱠᱚᱜᱮ ᱠᱚ ᱧᱮᱞ ᱵᱟᱲᱟᱭᱫᱟ ᱥᱮ ᱴᱮᱠᱴᱟᱨ ᱠᱚᱜᱮ ᱚᱱᱠᱟ ᱠᱚ ᱤᱭᱟᱹᱭᱫᱟ ᱚᱱᱟ ᱛᱮᱜᱮ ᱠᱚ ᱤᱭᱟᱹ ᱥᱤ ᱚᱪᱚᱭᱫᱟ ᱥᱟᱱᱟᱢ ᱦᱚᱲ ᱜᱮ᱾ ᱟᱨ ᱵᱟᱹᱭ ᱵᱟᱹᱭ ᱛᱮ ᱧᱮᱞᱚᱜᱚᱜ ᱠᱟᱱᱟ ᱦᱳᱭ ᱡᱟᱦᱟᱸ ᱧᱮᱞᱚᱜ ᱠᱟᱱᱟ ᱤᱭᱩᱴᱩᱵᱽ ᱠᱚᱨᱮ ᱥᱮ ᱥᱳᱥᱟᱞ ᱢᱤᱰᱤᱭᱟ ᱠᱚᱨᱮ ᱧᱮ ᱯᱚᱨᱮ ᱮᱴᱟᱜ ᱫᱤᱥᱚᱢ ᱠᱚᱨᱮ ᱫᱚ ᱦᱟᱸᱜ ᱚᱱᱟ ᱦᱩᱲᱩ ᱨᱚᱦᱚᱭ ᱜᱟᱹᱰᱤ ᱦᱚᱸ ᱦᱮᱡ ᱟᱠᱟᱱᱟ ᱛᱚ ᱟᱫᱚ ᱟᱵᱚ ᱥᱮᱱ ᱫᱚ ᱦᱟᱸᱜ ᱦᱳᱭᱛᱚ ᱮᱸ ᱟᱹᱣᱨᱤᱭᱟᱜᱼᱟ ᱱᱤᱭᱟᱹ ᱦᱳᱭᱛᱚ ᱟᱵᱚ ᱫᱤᱥᱚᱢ ᱨᱮᱫᱚ ᱵᱷᱟᱨᱚᱛ ᱨᱮᱫᱚ᱾ ᱟᱹᱣᱨᱤᱭᱟᱜᱼᱟ ᱮᱱᱠᱷᱟᱱ ᱮᱴᱟᱜ ᱫᱤᱥᱚᱢ ᱫᱚᱠᱚ ᱩᱰᱩᱠᱟ ᱠᱟᱜᱼᱟ ᱦᱩᱲᱩ ᱨᱚᱦᱚᱭ ᱜᱟᱹᱰᱤ ᱠᱚ᱾ ᱟᱫᱚ ᱚᱱᱟ ᱠᱚ ᱵᱟᱹᱭ ᱵᱟᱹᱭᱛᱮ ᱟᱥᱛᱮ ᱟᱥ ᱛᱮ, ᱦᱮᱸ ᱦᱩᱲᱩ ᱤᱨ ᱜᱟᱹᱰᱤ ᱢᱟᱛᱚ ᱪᱟᱹᱞᱩᱣ ᱠᱟᱱ ᱜᱮ ᱦᱮᱸ ᱚᱱᱟ ᱠᱚᱫᱚ ᱢᱮᱱᱟᱜ ᱜᱮᱭᱟ ᱟᱞᱮ ᱥᱮ ᱥᱮᱱ ᱫᱚ ᱟᱭᱢᱟ ᱦᱚᱸᱜᱼᱚᱭ ᱟᱞᱮ ᱜᱮᱞᱮ ᱤᱨ ᱚᱪᱚ ᱠᱮᱜᱼᱟ ᱦᱩᱨᱩ ᱤᱨ ᱜᱟᱹᱰᱤ ᱛᱮ ᱪᱮᱫᱟᱜ ᱥᱮ ᱫᱟᱜ ᱛᱟᱦᱮᱸ ᱠᱟᱱᱟ ᱫᱟᱜ ᱚᱱᱠᱟ ᱠᱷᱮᱛ ᱨᱮ ᱫᱚᱢᱮ ᱞᱚᱥᱚᱫ ᱟᱨ ᱛᱟᱦᱞᱮ ᱵᱟᱝ ᱵᱟᱛᱟᱨᱚᱜ ᱠᱟᱱᱟ ᱛᱟᱦᱞᱮ ᱪᱮᱫ ᱵᱩᱫᱽᱫᱷᱤ ᱦᱩᱭᱩᱜᱼᱟ ᱛᱟᱦᱞᱮ ᱫᱮᱱ ᱚᱱᱟ ᱦᱩᱲᱩ ᱜᱟᱹᱰᱤ ᱛᱮᱜᱮ ᱤᱨ ᱚᱪᱚᱭ ᱢᱮ ᱦᱩᱲᱩ ᱤᱨ ᱜᱟᱹᱰᱤ ᱛᱮᱜᱮ ᱤᱨ ᱦᱚᱪᱚᱭ ᱢᱮ᱾ ᱤᱱᱟᱹ ᱠᱷᱟᱱ ᱫᱚ ᱪᱟᱬ ᱦᱚᱸ ᱪᱟᱸᱲᱚᱜᱼᱟ ᱟᱨ ᱞᱚᱥᱚᱫ ᱨᱮ ᱫᱚᱢᱮ ᱟᱨ ᱵᱟᱝ ᱵᱟᱛᱟᱨᱚᱜ ᱠᱟᱱᱟ ᱟᱨ ᱚᱱᱠᱟ ᱫᱟᱜ ᱤᱫᱤᱭᱮᱜ ᱜᱤᱭᱟᱹᱧ ᱥᱮ᱾ ᱪᱟᱞᱟᱣᱮᱱ ᱥᱮᱨᱢᱟ ᱫᱚ ᱚᱝᱠᱟ ᱫᱟᱜ ᱤᱫᱤ ᱠᱮᱜ ᱜᱮᱭᱟᱭ ᱟᱭᱢᱟ ᱜᱮ, ᱦᱮᱸ, ᱟᱫᱚ ᱚᱱᱟ ᱠᱷᱟᱛᱤᱨ ᱛᱮ᱾
ᱦᱮᱸ ᱱᱚᱣᱟ ᱠᱚ ᱢᱮᱥᱤᱱ ᱦᱚᱸ ᱱᱟᱯᱟᱭ ᱜᱮᱭᱟ᱾ ᱱᱚᱣᱟ ᱢᱚᱸᱡᱽ ᱞᱟᱹᱜᱤᱫ ᱜᱮ ᱤᱭᱟᱹᱜ ᱠᱟᱱᱟ ᱦᱟᱸᱜ, ᱟᱫᱚ ᱡᱚᱠᱷᱚᱱ ᱱᱚᱣᱟ ᱠᱚ ᱱᱟᱦᱮᱞ ᱠᱚ ᱟᱫᱚᱜ ᱠᱟᱱ ᱠᱷᱟᱡ ᱟᱫᱚ ᱡᱟᱸᱦᱟᱱᱟᱜ ᱱᱚᱣᱟ ᱨᱮ ᱟᱥᱩᱵᱤᱫᱷᱟ ᱦᱩᱭᱩᱜᱼᱟ ᱟᱵᱚᱣᱟᱜ ᱥᱟᱶᱛᱟᱞ ᱥᱚᱢᱟᱡ ᱞᱟᱹᱜᱤᱫ ᱥᱮ ᱪᱮᱜ ᱞᱮᱠᱟ ᱦᱟᱸᱜ?
ᱦᱳᱭ ᱱᱟᱥᱮᱱᱟᱜ
ᱚᱥᱩᱵᱤᱫᱟ ᱫᱚ ᱦᱳᱭᱳᱜ ᱜᱮᱭᱟ ᱮᱴᱠᱮᱴᱚᱬᱮ ᱫᱚ ᱪᱮᱫᱟᱜ ᱥᱮ ᱯᱚᱨᱮ ᱯᱤᱦᱲᱤ ᱛᱟᱨᱯᱚᱨ ᱯᱤᱦᱲᱤ ᱡᱚᱠᱷᱚᱱ ᱠᱚ ᱦᱤᱡᱩᱜᱼᱟ ᱩᱱᱠᱩ ᱛᱚ ᱦᱟᱸᱜ ᱱᱟᱦᱮᱞ ᱪᱮᱫ ᱡᱤᱱᱤᱥ ᱠᱟᱱᱟ ᱪᱤᱠᱟᱹ ᱠᱟᱛᱮᱫ ᱱᱟᱦᱮᱞ ᱠᱚ ᱤᱭᱟᱹᱭᱟ ᱚᱱᱠᱟ ᱫᱚ ᱵᱟᱝᱠᱚ ᱫᱟᱲᱮᱭᱟᱜᱼᱟ ᱥᱮ ᱵᱟᱠᱚ ᱵᱩᱡᱟ ᱥᱮ ᱵᱟᱠᱚ ᱵᱟᱲᱟᱭᱟ᱾ ᱟᱨ ᱱᱤᱭᱟᱹ ᱫᱚ ᱢᱤᱫᱴᱟᱝ ᱟᱵᱚᱣᱟᱜ ᱢᱟᱱᱮ ᱥᱟᱱᱛᱟᱲ ᱥᱚᱢᱟᱡᱽ ᱨᱮᱱᱟᱜ ᱢᱟᱱᱮ ᱢᱤᱫᱴᱟᱝ ᱪᱤᱦᱱᱟᱹ ᱠᱟᱱᱟ ᱥᱮ ᱩᱯᱨᱩᱢ ᱠᱟᱱᱟ ᱡᱮ ᱱᱟᱦᱮᱞ ᱥᱤ ᱥᱮ ᱱᱟᱦᱮᱞ ᱡᱚᱲᱟᱣ᱾ ᱱᱤᱭᱟᱹ ᱫᱚ ᱟᱵᱚ ᱫᱚ ᱚᱱᱠᱟᱜᱮ ᱟᱨ ᱛᱟᱭᱚᱢ ᱛᱮᱦᱚᱸ ᱦᱳᱭᱛᱚ ᱡᱚᱫᱤ ᱱᱚᱝᱠᱟ ᱦᱚᱸ ᱦᱳᱭᱳᱜᱼᱟ ᱡᱮ ᱡᱟᱦᱟᱸᱭ ᱮᱠᱴᱩᱠᱩ ᱢᱟᱱᱮ ᱠᱚᱢ ᱧᱚᱸᱜ ᱨᱮᱸᱜᱮᱡ ᱚᱨᱮᱡ ᱦᱚᱲ ᱧᱚᱜ ᱠᱚ ᱩᱱᱠᱩ ᱠᱚᱣᱟᱜ ᱮᱴᱠᱮᱴᱚᱬᱮ ᱦᱩᱭᱩᱜᱼᱟ ᱦᱚᱭᱛᱚ ᱩᱱᱠᱩ ᱴᱟᱠᱟ ᱯᱚᱭᱥᱟ ᱠᱟᱹᱣᱰᱤ ᱵᱟᱝ ᱠᱷᱟᱹᱛᱤᱨ ᱛᱮ ᱦᱚᱳᱭᱛᱳ ᱴᱟᱠᱴᱟᱨ ᱠᱚ ᱵᱟᱠᱚ ᱦᱟᱛᱟᱣ ᱫᱟᱲᱤᱭᱟᱜᱼᱟ ᱥᱮ ᱵᱟᱠᱚ ᱥᱤ ᱦᱚᱪᱚ ᱫᱟᱲᱤᱭᱟᱜᱼᱟ᱾ ᱛᱟᱦᱚᱞᱮ ᱩᱱᱠᱩ ᱫᱚ ᱡᱩᱫᱤ ᱵᱟᱠᱚ ᱥᱟᱵ ᱫᱚᱦᱚᱭ ᱥᱮ ᱵᱟᱠᱚ ᱥᱮᱬᱟ ᱠᱟᱜᱼᱟ ᱚᱱᱠᱟ ᱫᱚ ᱛᱷᱚᱲᱟ ᱮᱴᱠᱮᱴᱚᱬᱮ ᱦᱩᱭᱩᱜᱼᱟ ᱯᱚᱨᱮ ᱠᱷᱮᱛᱨᱮ ᱯᱚᱨᱮ ᱡᱟᱦᱟᱸᱭ ᱯᱤᱦᱲᱤ ᱠᱚ ᱦᱤᱡᱩᱜ ᱠᱟᱱᱟ, ᱩᱱᱠᱩ ᱠᱚ ᱞᱟᱹᱜᱤᱫ ᱛᱮ ᱛᱷᱚᱲᱟ ᱜᱟᱱ ᱚᱥᱩᱵᱤᱫᱟ ᱫᱚ ᱦᱩᱭ ᱫᱟᱲᱤᱜ ᱜᱮᱭᱟ᱾
ᱮᱠᱟᱞ ᱮᱠᱟᱞ
ᱦᱳᱭ ᱟᱫᱚ ᱚᱱᱟ ᱠᱷᱮᱛᱛᱮ ᱢᱟᱱᱮ ᱦᱮᱸ ᱱᱟᱥᱮ ᱱᱟᱥᱮ ᱦᱳᱭᱛᱚ ᱵᱟᱝ ᱥᱤ ᱦᱮᱸ ᱢᱟᱱᱮ ᱵᱟᱝ ᱥᱤ ᱨᱮᱦᱚᱸ ᱢᱟᱱᱮ ᱱᱟᱥᱮᱱᱟᱜ ᱥᱮᱬᱟ ᱠᱟᱜ ᱫᱚᱨᱠᱟᱨ ᱥᱮ ᱵᱟᱲᱟᱭ ᱫᱚᱨᱠᱟᱨ ᱛᱷᱚᱲᱟ ᱜᱟᱱ ᱫᱚ᱾
ᱦᱩᱸ ᱦᱩᱸ ᱟᱨ ᱱᱮᱛᱟᱨ ᱫᱚᱢ ᱢᱮᱱ ᱫᱟᱲᱮᱭᱟᱜᱼᱟ ᱡᱚᱛᱚ ᱜᱮ ᱠᱟᱹᱣᱰᱤ ᱥᱮ ᱯᱟᱭᱥᱟ ᱨᱮᱜᱤ ᱢᱮᱱᱟᱜᱼᱟ ᱚᱠᱚᱭ ᱴᱷᱮ ᱱᱚᱝᱠᱟᱱ ᱠᱟᱹᱣᱰᱤ ᱯᱟᱭᱥᱟ ᱠᱚ ᱵᱟᱹᱱᱩᱜ ᱠᱷᱟᱡ ᱛᱚ ᱥᱤ ᱦᱚᱸ ᱵᱟᱭ ᱥᱤ ᱚᱪᱚ ᱫᱟᱲᱮᱜᱼᱟ ᱥᱮ ᱡᱟᱦᱟᱱᱟᱜ ᱵᱟᱭ ᱪᱮᱠᱟ ᱫᱟᱲᱮᱜᱼᱟ ᱟᱨ ᱫᱚᱥᱟᱨ ᱫᱚᱢ ᱢᱮᱱ ᱫᱟᱲᱮᱜᱼᱟ ᱵᱚᱞᱮ ᱤᱱᱵᱷᱮᱥᱴᱢᱮᱱᱴ ᱞᱮᱠᱟ ᱯᱟᱭᱥᱟ ᱞᱟᱜᱟᱜ ᱠᱟᱱᱟ ᱡᱟᱸᱦᱟᱱᱼᱟᱜ ᱨᱮᱜᱮ ᱢᱟᱱᱮ ᱪᱤᱠᱟᱭ ᱛᱷᱚᱲᱟ ᱮᱦᱚᱵ ᱨᱮᱫᱚ ᱯᱚᱭᱥᱟ ᱞᱟᱜᱟᱜ ᱜᱮ᱾ ᱚᱱᱟ ᱛᱟᱭᱚᱢ ᱜᱮ ᱦᱟᱸᱜ ᱡᱟᱦᱟᱸᱱᱼᱟᱜ ᱱᱚᱝᱠᱟ ᱯᱚᱭᱥᱟ ᱠᱚᱢ ᱟᱨᱡᱟᱣ ᱫᱟᱲᱮᱜᱼᱟ ᱥᱮᱢ ᱧᱟᱢ ᱫᱟᱲᱮᱜᱼᱟ᱾ ᱟᱫᱚ ᱦᱮᱸ ᱱᱚᱝᱠᱟ ᱠᱟᱱ ᱜᱮᱭᱟ ᱟᱫᱚ ᱟᱵᱩ ᱟᱭᱢᱟ ᱦᱚᱲ ᱱᱚᱝᱠᱟᱱ ᱢᱮᱱᱟᱜ ᱠᱚᱣᱟ ᱟᱵᱩ ᱥᱚᱢᱟᱡᱽ ᱨᱮ ᱥᱮ ᱥᱟᱶᱛᱟ ᱨᱮ ᱟᱫᱚ ᱚᱠᱟ ᱤᱱᱵᱷᱮᱥᱢᱮᱱᱴ ᱞᱮᱠᱟ ᱵᱚᱞᱮ ᱯᱟᱭᱥᱟ ᱵᱟᱠᱚ ᱮᱢ ᱫᱟᱲᱮᱜ ᱠᱟᱱᱟ ᱦᱟᱸᱜ ᱥᱮ ᱦᱮᱸ ᱦᱮᱸ ᱦᱮᱸ, ᱥᱮ ᱡᱟᱦᱟᱸᱱᱼᱟᱜ ᱜᱮ ᱦᱩᱲᱩ ᱠᱚ ᱟᱯᱷᱚᱨᱟ ᱛᱚᱵᱮ ᱩᱱᱟᱹᱜ ᱦᱟᱭ ᱵᱷᱮᱨᱟᱭᱴᱤ ᱵᱟᱞᱟ ᱦᱩᱲᱩ ᱵᱟᱭ ᱟᱯᱷᱚᱨ ᱫᱟᱲᱮᱜᱼᱟ᱾ ᱟᱨ ᱦᱟᱭ ᱵᱷᱮᱨᱟᱭᱴᱤ ᱵᱟᱞᱟ ᱵᱟᱭ ᱟᱯᱚᱨ ᱫᱟᱲᱮᱜ ᱠᱷᱟᱱ ᱚᱱᱟ ᱢᱟᱨᱮ ᱦᱩᱲᱩ ᱜᱮ ᱟᱯᱷᱚᱨ ᱛᱟᱭᱟ ᱚᱱᱟ ᱢᱚᱡᱽᱛᱮ ᱵᱟᱝ ᱡᱟᱱᱟᱢᱚᱜᱼᱟ ᱡᱟᱜᱮ ᱛᱷᱚᱲᱟ ᱜᱟᱱ ᱟᱡ ᱡᱚᱢ ᱞᱟᱹᱜᱤᱫ ᱜᱮ ᱦᱩᱭᱩᱜᱼᱟ ᱟᱨ ᱦᱟᱭ ᱵᱷᱮᱨᱟᱭᱴᱤ ᱵᱟᱞᱟ ᱚᱝᱠᱟᱱ ᱦᱩᱲᱩ ᱠᱚᱠᱚ ᱪᱟᱥ ᱞᱮᱠᱷᱟᱡ ᱫᱚ ᱦᱟᱸᱜ ᱢᱚᱡᱽ ᱛᱮ ᱟᱭᱢᱟ ᱰᱷᱮᱨ ᱚᱱᱠᱟ ᱦᱩᱭᱩᱜᱼᱟ ᱚᱱᱠᱟ ᱵᱤᱡᱽᱱᱮᱥ ᱞᱮᱠᱟ ᱦᱚᱸᱭ ᱠᱚᱨᱟᱣ ᱫᱟᱲᱮᱜᱼᱟ ᱱᱟᱯᱟᱭ ᱜᱮ ᱦᱩᱭᱩᱜᱼᱟ᱾ ᱟᱨᱦᱚᱸ ᱦᱟᱭ ᱵᱷᱮᱨᱟᱭᱴᱤ ᱨᱮᱜᱮ ᱚᱱᱟ ᱟᱭᱢᱟ ᱱᱚᱝᱠᱟ ᱠᱷᱟᱫᱽ ᱠᱚ ᱞᱟᱜᱟᱜᱼᱟ ᱮᱢᱟᱱ ᱡᱤᱱᱤᱥ ᱞᱟᱜᱟᱜᱼᱟ᱾ ᱟᱫᱚ ᱨᱮᱸᱜᱮᱡ ᱱᱟᱪᱟᱨ ᱦᱚᱲ ᱫᱚ ᱮᱱᱛᱮᱜ ᱱᱚᱣᱟ ᱠᱚ ᱵᱟᱢ ᱮᱢ ᱫᱟᱲᱮᱜᱼᱟ ᱟᱨ ᱫᱟᱜ ᱦᱚᱸ ᱡᱟᱹᱥᱛᱤ ᱠᱷᱚᱨᱪᱟᱜᱼᱟ ᱱᱚᱣᱟ ᱠᱚᱨᱮ ᱫᱚ ᱟᱫᱚ ᱢᱮᱱ ᱫᱟᱲᱮᱜ ᱠᱷᱟᱡ ᱫᱚ ᱵᱚᱞᱮ ᱤᱱᱵᱷᱮᱥᱴᱢᱮᱱᱴ ᱡᱩᱫᱤᱢ ᱠᱚᱨᱟᱣᱟ ᱛᱚᱵᱮ ᱱᱟᱯᱟᱭ ᱛᱮᱜᱮᱢ ᱧᱟᱢᱟ ᱟᱨ ᱨᱮᱸᱜᱮᱡ ᱱᱟᱪᱟᱨ ᱦᱚᱲ ᱫᱚ ᱤᱱᱵᱷᱮᱥᱢᱮᱱᱴ ᱦᱚᱸ ᱵᱟᱠᱩ ᱫᱟᱲᱮᱜ ᱠᱟᱱᱟ ᱦᱟᱸᱜ ᱟᱫᱚ
ᱦᱳᱭ ᱦᱳᱭ ᱦᱳᱭ ᱦᱳᱭ,
ᱟᱪᱪᱷᱟ ᱛᱚᱵᱮ ᱟᱞᱮᱥᱮᱫ ᱢᱟ ᱢᱤᱫ ᱫᱷᱟᱣ ᱜᱮ ᱱᱚᱣᱟ ᱥᱮᱨᱢᱟ ᱡᱟᱹᱲᱤ ᱫᱟᱜ ᱛᱮᱜᱮ ᱠᱚ ᱪᱟᱥ ᱛᱚ ᱟᱯᱮ ᱥᱮᱫ ᱫᱚ ᱵᱟᱨ ᱫᱷᱟᱣ ᱥᱮ ᱪᱮᱫ ᱞᱮᱠᱟ ᱦᱟᱸᱜ?
ᱵᱟᱝ ᱵᱟᱝ ᱟᱞᱮ ᱥᱮᱱ ᱦᱚᱸ ᱟᱯᱮ ᱥᱮᱱ ᱞᱮᱠᱟ ᱜᱮ᱾ ᱪᱟᱥ ᱫᱚ ᱚᱱᱟ ᱦᱩᱲᱩ ᱪᱟᱥ ᱜᱮ ᱢᱤᱫ ᱫᱷᱟᱣ ᱜᱮ ᱥᱮᱨᱢᱟ ᱡᱟᱹᱲᱤ ᱫᱟᱜ ᱪᱮᱛᱟᱱ ᱪᱮᱛᱟᱱ ᱨᱮᱜᱮ ᱤᱭᱟᱹ ᱫᱚ ᱵᱷᱚᱨᱥᱟ ᱫᱚ ᱚᱱᱟ ᱡᱩᱫᱤ ᱫᱟᱜ ᱠᱮᱫᱟ ᱛᱟᱦᱞᱮ ᱠᱚ ᱪᱟᱥ ᱠᱮᱫᱟ ᱟᱨ ᱵᱟᱠᱤ ᱫᱤᱱ ᱫᱚ ᱪᱟᱥ ᱫᱚᱠᱚ ᱪᱟᱥᱟ ᱢᱮᱱᱠᱷᱟᱱ ᱚᱱᱟ ᱥᱮᱨᱢᱟ ᱡᱟᱹᱲᱤ ᱫᱟᱜ ᱤᱭᱟᱹ ᱛᱮᱫᱚ ᱵᱟᱝ ᱥᱮ ᱥᱳᱞᱟᱨ ᱥᱮ ᱥᱮᱞᱳ ᱡᱟᱦᱟᱸ ᱠᱚ ᱢᱮᱛᱟᱜᱼᱟ ᱚᱱᱟ ᱵᱮᱵᱚᱥᱛᱷᱟ ᱫᱚ ᱵᱟᱹᱱᱩᱜᱼᱟ ᱟᱫᱚ ᱡᱟᱦᱟᱸᱭ ᱞᱟᱹᱴᱩ ᱞᱟᱹᱴᱩ ᱮᱠᱴᱩ ᱮᱠᱴᱩ ᱯᱩᱠᱷᱨᱤ ᱧᱚᱜ ᱢᱮᱱᱟᱜᱼᱟ ᱥᱮ ᱚᱱᱠᱟ ᱵᱟᱸᱫᱷ ᱠᱚ ᱢᱮᱱᱟᱜᱼᱟ ᱚᱱᱠᱟᱱᱟᱜ ᱫᱚ ᱚᱸᱰᱮ ᱫᱟᱜ ᱛᱚ ᱚᱱᱟ ᱫᱟᱜ ᱫᱚ ᱤᱭᱟᱹ ᱫᱟᱜ ᱯᱮᱨᱮᱡᱚᱜᱼᱟ ᱟᱫᱚ ᱚᱱᱟ ᱯᱩᱠᱷᱨᱤ ᱠᱚ ᱾ ᱛᱟᱦᱚᱞᱮ ᱚᱱᱟ ᱥᱩᱨ ᱠᱚᱨᱮᱜ ᱡᱟᱦᱟᱸᱭ ᱠᱚ ᱛᱟᱦᱮᱱ ᱛᱟᱠᱚᱣᱟ ᱠᱷᱮᱛ ᱠᱚ ᱩᱱᱠᱩ ᱠᱚ ᱥᱚᱵᱽᱡᱤ ᱠᱚᱠᱚ ᱪᱟᱥᱟ, ᱛᱩᱲᱤ ᱠᱚ ᱮᱢᱟᱱ ᱮᱢᱟᱱ ᱠᱚ ᱡᱟᱦᱟᱸᱱᱼᱟᱜ ᱠᱚᱠᱚ ᱮᱨ ᱠᱮᱫ ᱜᱮ ᱾ ᱦᱮᱸ ᱚᱱᱠᱟ ᱜᱮ ᱟᱨ ᱵᱟᱠ ᱵᱟᱹᱠᱤ ᱫᱚ ᱦᱟᱸᱜ ᱟᱸᱻ ᱵᱟᱝᱠᱚ ᱪᱟᱥᱟ ᱵᱟᱹᱠᱤ ᱫᱤᱱ ᱫᱚ ᱟᱨ ᱥᱮ ᱵᱟᱹᱠᱤ ᱦᱚᱲ ᱦᱚᱸ ᱾ ᱟᱨ ᱚᱱᱠᱟ ᱢᱮᱱᱟᱜ ᱛᱟᱞᱮᱭᱟ ᱢᱤᱫᱴᱟᱝ ᱚᱱᱠᱟ ᱜᱟᱰᱟ ᱜᱮ ᱯᱟᱨᱚᱢ ᱟᱠᱟᱱᱟ ᱥᱮ ᱜᱟᱰᱟ ᱢᱮᱱᱟᱜᱼᱟ, ᱚᱱᱟ ᱜᱟᱰᱟ ᱫᱷᱟᱨᱮ ᱫᱷᱟᱨᱮ ᱡᱟᱦᱟᱸᱭ ᱦᱚᱲ ᱢᱮᱱᱟᱜ ᱠᱚᱣᱟ ᱠᱷᱮᱛ ᱠᱚ ᱢᱮᱱᱟᱜ ᱛᱟᱠᱚᱣᱟ ᱥᱩᱨ ᱥᱩᱯᱩᱨ ᱠᱚᱨᱮ ᱩᱱᱠᱩ ᱦᱚᱠᱚᱸ ᱛᱷᱚ ᱛᱷᱚᱲᱟ ᱜᱟᱱ ᱠᱚ ᱪᱟᱥ ᱜᱮᱭᱟ ᱥᱚᱵᱽᱡᱤ ᱠᱚ ᱵᱟᱹᱠᱤ ᱫᱤᱱ ᱫᱚ ᱚᱱᱠᱟ ᱜᱮ ᱾
ᱟᱪᱪᱷᱟ ᱟᱪᱪᱷᱟ ᱾ ᱦᱮᱸ ᱟᱞᱮ ᱥᱮᱫ ᱦᱚᱸ ᱱᱚᱣᱟ ᱤᱭᱟᱹ ᱠᱚᱫᱚ ᱢᱮᱱᱟᱜ ᱜᱮᱭᱟ ᱾ ᱠᱩᱧ ᱟᱨ ᱜᱟᱰᱟ ᱠᱚ ᱡᱚᱛᱚ ᱜᱮ ᱢᱮᱱᱟᱜ ᱜᱮᱭᱟ ᱾ ᱟᱫᱚ ᱡᱟᱹᱥ ᱛᱤ ᱱᱚᱝᱠᱟ ᱫᱟᱜ ᱵᱟᱝ ᱴᱟᱨᱦᱟᱜᱼᱟ ᱥᱤᱛᱩᱝ ᱫᱤᱱ ᱫᱚ ᱮᱠᱟᱞ ᱮᱠᱫᱚᱢ ᱨᱚᱦᱚᱲ ᱪᱟᱵᱟᱜᱼᱟ ᱡᱚᱛᱚ ᱾ ᱠᱩᱧ ᱠᱚᱦᱚᱸ ᱜᱟᱰᱟ ᱠᱚᱦᱚᱸ ᱯᱩᱠᱷᱨᱤ ᱠᱚ ᱥᱮ ᱛᱤᱱᱟᱹᱜ ᱢᱮᱱᱟᱜᱼᱟ ᱾ ᱟᱫᱚ ᱱᱮᱛᱟᱨ ᱫᱚ ᱮᱱᱦᱚᱸ ᱟᱭᱢᱟ ᱦᱚᱲ ᱱᱚᱝᱠᱟ ᱵᱟᱹᱭᱥᱟᱹᱣ ᱵᱟᱲᱟ ᱟᱠᱟᱫᱟ ᱠᱚ ᱢᱟᱱᱮ ᱢᱚᱴᱚᱨ ᱯᱟᱢᱯ ᱟᱫᱚ
ᱦᱳᱭ ᱦᱳᱭ ᱾
ᱱᱚᱣᱟ ᱢᱚᱴᱚᱨ ᱯᱟᱢᱯ ᱵᱟᱹᱭᱥᱟᱹᱣ ᱠᱷᱟᱹᱛᱤᱨ ᱛᱮ ᱟᱭᱢᱟ ᱱᱚᱝᱠᱟᱱ ᱪᱟᱥ ᱦᱚᱸᱠᱚ ᱪᱟᱥ ᱵᱟᱲᱟᱭᱮᱫᱟ, ᱦᱩᱲᱩ ᱫᱚ ᱦᱟᱸᱜ ᱵᱟᱝ ᱜᱟᱱᱚᱜᱼᱟ ᱚᱱᱟ ᱢᱚᱴᱚᱨ ᱯᱟᱢᱯ ᱛᱮᱫᱚ ᱾ ᱟᱫᱚ ᱥᱚᱵᱽᱡᱤ ᱮᱢᱟᱱ ᱠᱩ ᱡᱮᱞᱮᱠᱟ ᱱᱚᱣᱟ ᱟᱹᱞᱩ ᱠᱷᱩᱵ ᱦᱩᱭᱩᱜᱼᱟ ᱟᱹᱞᱩ ᱵᱮᱸᱜᱟᱲ ᱴᱟᱢᱟᱴᱚᱨ ᱥᱮ ᱢᱮᱱ ᱠᱮᱭᱟ ᱠᱩᱲᱪᱟᱹ ᱟᱨ ᱛᱤᱱᱟᱹᱜ ᱢᱟᱹᱨᱤᱪ ᱮᱢᱟᱱ ᱠᱩᱱᱟᱨ ᱱᱮᱛᱟᱨ ᱫᱚ ᱦᱟᱸᱜ ᱵᱤᱡᱽᱱᱮᱥ ᱠᱚᱠᱚ ᱠᱚᱨᱟᱣ ᱮᱫᱟ ᱟᱞᱮ ᱥᱮᱫ ᱫᱚ ᱦᱟᱸᱜ ᱾ ᱟᱫᱚ ᱵᱟᱨ ᱯᱮ ᱵᱚᱪᱷᱚᱨ ᱠᱷᱚᱡ ᱜᱮ ᱦᱟᱸᱜ ᱱᱚᱣᱟ ᱫᱚᱧ ᱧᱮᱞ ᱤᱫᱤ ᱭᱮᱫᱟ ᱵᱚᱞᱮ ᱱᱚᱝᱠᱟ ᱵᱤᱡᱽᱱᱮᱥ ᱠᱚᱠᱚ ᱠᱚᱨᱟᱣ ᱮᱫᱟ ᱾ ᱟᱨ ᱞᱟᱦᱟ ᱛᱮᱫᱚ ᱦᱟᱸᱜ ᱠᱷᱟᱹᱞᱤ ᱟᱯᱱᱟᱨ ᱡᱚᱢ ᱞᱮᱠᱟ ᱜᱮ ᱾ ᱵᱟᱠᱷᱟᱡ ᱱᱟ ᱠᱮ ᱵᱟᱨᱟᱵᱚᱨ ᱥᱮ ᱵᱟᱠᱚ ᱪᱟᱥ ᱵᱟᱲᱟᱭᱮᱫ ᱛᱟᱦᱮᱱᱟ ᱱᱚᱝᱠᱟᱱ ᱥᱚᱵᱽᱡᱤ ᱠᱚᱫᱚ ᱾ ᱟᱫᱚ ᱟᱯᱮ ᱥᱮᱫ ᱪᱮᱫ ᱞᱮᱠᱟ ᱥᱚᱵᱽᱡᱤ ᱠᱚᱠᱚ ᱪᱟᱥ ᱮᱫᱟ?